ᱡᱚᱦᱟᱨ ᱜᱮ ᱜᱚᱝᱠᱮ,
ᱦᱳᱭ ᱡᱚᱦᱟᱨ ᱜᱮ ᱟᱸᱡᱚᱢᱚᱜ ᱠᱟᱱᱟ ᱛᱚ ᱴᱷᱤᱠᱴᱷᱟᱠ᱾
ᱦᱮᱸ ᱟᱸᱡᱚᱢᱚᱜ ᱠᱟᱱᱟ᱾
ᱟᱪᱪᱷᱟ ᱛᱟᱦᱞᱮ ᱪᱮᱫᱞᱮᱠᱟ ᱢᱮᱱᱟᱜ ᱢᱮᱭᱟ,
ᱦᱮᱸ ᱵᱮᱥ ᱜᱮ ᱢᱮᱱᱟᱜ ᱟᱠᱟᱫᱤᱧᱟ ᱟᱢ ᱫᱚ ᱚᱠᱟᱞᱮᱠᱟ ᱦᱮᱱᱟᱜ ᱠᱟᱫ ᱢᱮᱭᱟ?
ᱤᱧ ᱦᱚᱸ ᱱᱤᱛᱚᱝ ᱫᱚ ᱪᱟᱸᱫᱳ ᱵᱚᱸᱜᱟ ᱫᱟᱭᱟ ᱫᱩᱞᱟᱹᱲ ᱛᱮ ᱱᱟᱯᱟᱭ ᱜᱮ ᱦᱤᱱᱟᱹᱧᱟ᱾ ᱛᱟᱯᱚᱨ ᱚᱲᱟᱜ ᱠᱚᱨᱮ ᱪᱮᱫ ᱞᱮᱠᱟ?
ᱦᱩᱸ ᱚᱲᱟᱜ ᱦᱚᱲ ᱦᱚᱸ ᱱᱟᱯᱟᱭ ᱜᱮ ᱢᱮᱱᱟᱜᱼᱟᱛᱚ
ᱟᱪᱷᱟ ᱦᱩᱸ ᱱᱟᱯᱟᱭ ᱛᱟᱦᱮᱱ ᱜᱮᱛᱚ ᱞᱟᱹᱠᱛᱤ ᱫᱚ
ᱦᱳᱭ
ᱛᱟᱯᱚᱨ ᱪᱮᱫ ᱠᱟᱡ ᱠᱚᱢ ᱪᱤᱠᱟᱹᱭᱮᱫᱟ?
ᱦᱩᱸ ᱱᱤᱭᱟᱹ ᱫᱟ ᱫᱚ ᱚᱲᱟᱜ ᱠᱚᱨᱮ ᱜᱮ ᱢᱮᱱᱟᱜ ᱟᱠᱟᱫᱤᱧᱟ ᱠᱟᱹᱢᱤ ᱠᱟᱡᱽ ᱫᱚ ᱵᱟᱹᱱᱩᱜ ᱠᱟᱫᱟ
ᱚ ᱤᱧᱦᱚ ᱱᱤᱛᱚᱝ ᱫᱚ ᱚᱲᱟᱜ ᱠᱚᱨᱮ ᱜᱮ ᱫᱤᱭᱮ ᱥᱮᱛᱟᱜ ᱵᱮᱲᱟ ᱠᱟᱹᱴᱤᱡ ᱠᱟᱹᱢᱤ ᱦᱩᱭᱱᱟ ᱡᱚᱸᱱᱰᱨᱟ ᱠᱚ ᱮᱨ ᱦᱩᱭᱱᱟ
ᱚᱨ
ᱛᱟᱯᱚᱨ ᱦᱚᱭ ᱦᱤᱥᱤᱫ ᱫᱟᱜ ᱡᱟᱹᱲᱤ ᱪᱮᱫ ᱞᱮᱠᱟ ᱟᱯᱮ ᱥᱮᱱ?
ᱟᱞᱮᱥᱮᱫ ᱦᱚᱭ ᱦᱤᱥᱤᱫ ᱫᱟᱜ ᱡᱟᱹᱲᱤ ᱢᱟ ᱫᱤᱱᱟᱹᱢ ᱜᱮ ᱵᱳᱫ ᱵᱟᱹᱭᱦᱟᱹᱲ ᱠᱚ ᱪᱟᱦᱮ ᱪᱮᱯᱮᱞ ᱪᱮ ᱠᱟᱱ ᱛᱟᱞᱮᱭᱟ
ᱚ ᱛᱟᱦᱚᱞᱮ ᱵᱷᱟᱹᱞᱤ ᱜᱮ ᱫᱟᱜ ᱟᱯᱮ ᱠᱟᱱᱟ
ᱦᱮᱸ ᱱᱚᱜᱼᱚᱭ ᱱᱤᱭᱟᱹ ᱦᱟᱯᱛᱟ ᱫᱚ ᱫᱤᱱᱟᱹᱢ ᱜᱮ ᱫᱟᱜ ᱮᱫᱟᱭ ᱛᱮᱦᱮᱱ ᱦᱚᱸ ᱫᱟᱜ ᱠᱮᱫᱟᱭ ᱟᱰᱤᱥ
ᱟᱞᱮ ᱥᱮᱱ ᱦᱚᱸ ᱫᱟᱜ ᱫᱚᱭ ᱫᱟᱜ ᱮᱫᱟ ᱫᱤᱱᱟᱹᱢ ᱜᱮ ᱠᱤᱱᱛᱩ ᱚᱱᱠᱟ ᱫᱟᱜ ᱤᱭᱟᱹ ᱦᱟᱹᱵᱤᱡ ᱫᱚ ᱵᱟᱹᱱᱩᱜᱼᱟ ᱵᱟᱹᱫ ᱵᱟᱹᱭᱦᱟᱹᱲ ᱠᱚᱨᱮ ᱫᱟᱜ ᱧᱮᱞᱚᱜ ᱞᱮᱠᱟ ᱫᱚ ᱫᱟᱜ ᱮᱫᱟᱭ ᱚᱱᱮ ᱫᱷᱩᱲᱤ ᱞᱚᱦᱚᱫ ᱞᱮᱠᱟ ᱟᱫᱚ ᱟᱨ ᱯᱷᱟᱸᱠ ᱠᱟᱜᱼᱟᱭ ᱛᱮᱦᱮᱧ ᱱᱤᱛᱚᱜ ᱫᱚ ᱮᱱᱟᱝ ᱥᱮᱛᱟᱜ ᱵᱮᱲᱟ ᱠᱟᱴᱤᱡ ᱡᱚᱨᱚ ᱜᱚᱫ ᱠᱮᱫᱟ ᱟᱨ ᱱᱤᱛᱳᱝ ᱫᱚᱭ ᱯᱷᱟᱸᱠ ᱠᱟ
ᱚ ᱛᱤᱱᱟᱹᱜ ᱫᱤᱱ ᱵᱟᱭ ᱫᱟᱜ ᱵᱟᱲᱟ ᱠᱟᱜ-ᱟ ᱚᱱᱛᱮ?
ᱫᱟᱜ ᱫᱚ ᱰᱮᱞᱤᱭ ᱫᱟᱜ ᱮᱫᱟ ᱠᱟᱹᱴᱤᱡ ᱠᱟᱹᱴᱤᱡ ᱮ ᱫᱟᱜ ᱮᱫᱟ ᱚᱱᱠᱟ ᱚᱱᱮ ᱫᱟᱜ ᱡᱚᱢᱟᱜ ᱞᱮᱠᱟ ᱫᱚ ᱵᱟᱭ ᱫᱟᱜ ᱮᱫᱟ ᱫᱷᱩᱲᱤ ᱠᱚ ᱞᱚᱦᱚᱫᱚᱜ ᱞᱮᱠᱟᱭ ᱫᱟᱜ ᱜᱚᱫ ᱮᱫᱟ ᱟᱨ ᱱᱤᱛᱚᱝ ᱫᱚ ᱟᱹᱨᱤ ᱫᱟᱜᱟ ᱚᱱᱟᱛᱮ ᱟᱯᱷᱚᱨ ᱠᱚᱦᱚᱸ ᱩᱱᱟᱹᱜ ᱵᱷᱚᱨᱥᱟ ᱠᱟᱛᱮ ᱵᱟᱞᱮ ᱮᱢ ᱫᱟᱲᱮᱜ ᱠᱟᱱᱟ ᱵᱟᱹᱭᱦᱟᱹᱲ ᱨᱮᱱᱟᱜ ᱛᱮᱞᱮ ᱮᱢ ᱟᱠᱟᱜᱼᱟ ᱵᱟᱹᱫ ᱞᱟᱹᱜᱤᱫ ᱫᱚ ᱟᱹᱨᱤᱞᱮ ᱮᱢᱟ ᱪᱟᱨᱟ ᱠᱚᱫᱚ ᱠᱤᱨᱤᱧ ᱟᱹᱜᱩ ᱦᱩᱭ ᱠᱟᱱᱟ ᱟᱫᱚ ᱫᱟᱜ ᱜᱮ ᱚᱱᱮ ᱚᱱᱠᱟᱭ ᱫᱟᱜ ᱮᱫᱟ ᱵᱷᱚᱨᱥᱟ ᱵᱟᱞᱮ ᱧᱟᱢᱮᱫᱼᱟ ᱫᱟᱜ ᱮᱫᱟᱭ
ᱟᱞᱮᱥᱮᱫ ᱫᱚ ᱟᱞᱮᱥᱮᱫ ᱢᱟ ᱤᱱᱟᱹ ᱥᱩᱢᱟᱹᱭ ᱮ ᱚᱱᱠᱟ ᱫᱟᱜ ᱡᱟᱹᱲᱤ ᱵᱟᱝ ᱛᱟᱦᱮᱸ ᱠᱟᱱ ᱠᱷᱟᱹᱛᱤᱨ ᱛᱮ ᱫᱷᱩᱲᱤ ᱨᱮ ᱵᱟᱝᱞᱮ ᱮᱢ ᱞᱮᱫᱟ ᱡᱮ ᱮᱸᱻᱻ ᱵᱤᱫ ᱤᱛᱟᱹ ᱠᱚ ᱠᱤᱨᱤᱧ ᱦᱩᱭᱮᱱ ᱠᱷᱟᱱ ᱱᱤᱛᱚᱜ ᱮᱢᱚᱱ ᱫᱟᱜ ᱮ ᱡᱚ ᱫᱟᱜ ᱮ ᱫᱟᱜ ᱠᱮᱫᱟ ᱵᱟᱹᱫᱽ ᱠᱚ ᱪᱮᱦᱮᱞ ᱪᱮᱯᱮᱞ ᱨᱮ ᱜᱤᱰᱤ ᱵᱟᱭ ᱜᱟᱱᱚᱜ
ᱚ ᱛᱟᱞᱦᱮ ᱦᱟᱹᱠᱩ ᱠᱚ ᱛᱚᱵᱮ ᱥᱟᱵᱮᱫ ᱠᱚᱣᱟ ᱥᱮ ᱵᱟᱝ ᱵᱟᱹᱭᱦᱟᱹᱲ ᱠᱚᱨᱮ?
ᱦᱮᱸ ᱫᱚᱢᱮ ᱠᱚ ᱨᱟᱠᱟᱵ ᱠᱟᱱᱟ ᱫᱟᱜ ᱫᱚ ᱥᱟᱵ ᱵᱟᱲᱟ ᱦᱩᱭᱱᱟ ᱤᱱᱟᱹ ᱠᱚᱴᱟ ᱫᱤᱱ ᱫᱚᱢᱮ ᱡᱚᱢ ᱵᱟᱲᱟ ᱦᱩᱭᱱᱟ।
ᱦᱮᱸ
ᱡᱚᱛᱚ ᱞᱮᱠᱟᱱ ᱦᱟᱠᱳ ᱜᱮ ᱨᱟᱠᱟᱵ ᱵᱟᱲᱟᱭᱱᱟ ᱠᱚ
ᱦᱩᱸ ᱟᱫᱚ ᱛᱮᱦᱮᱧ ᱫᱚ ᱯᱤᱴᱷᱟᱹ ᱞᱟᱴᱷᱟᱭᱮᱫᱟ ᱥᱮ ᱵᱟᱝ?
ᱦᱮᱸ ᱦᱳᱭᱳᱜ ᱠᱟᱱ ᱜᱮᱭᱟ ᱛᱮᱦᱮᱧ ᱟᱢᱵᱟᱵᱚᱛᱤ ᱛᱚ।
ᱦᱩᱸ
ᱥᱩᱠᱨᱤ ᱡᱮᱞ ᱯᱤᱴᱷᱟᱹ ᱦᱮᱡ ᱟᱠᱟᱱᱟ
ᱦᱮᱸ ᱤᱧ ᱦᱚᱸ ᱯᱤᱴᱷᱟᱹ ᱡᱚᱢ ᱠᱟᱛᱮᱜ ᱜᱮ ᱱᱚᱛᱮ ᱵᱟᱹᱫ ᱵᱟᱹᱭᱦᱟᱹᱲ ᱥᱮᱱᱤᱧ ᱦᱮᱡ ᱟᱠᱟᱱᱟ ᱪᱟᱞᱟᱣ ᱞᱮᱱᱟᱧ ᱡᱟᱦᱮᱨ ᱥᱮᱫ ᱵᱚᱸᱜᱟ ᱵᱩᱨᱩ ᱠᱚ ᱦᱩᱭᱮᱱᱟ ᱟᱫᱚ ᱱᱚᱛᱮ ᱠᱟᱹᱴᱤᱡ ᱦᱮᱡ ᱦᱩᱭ ᱟᱠᱟᱱᱟ ᱚᱲᱟᱜ ᱠᱚᱨᱮ ᱫᱚ ᱴᱟᱣᱟᱨ ᱠᱚ ᱵᱟᱭ ᱧᱟᱢᱟ ᱛᱚ ᱟᱫᱚ ᱱᱚᱣᱟ ᱫᱚ ᱟᱫᱚ ᱵᱟᱨᱦᱮ ᱥᱮᱫ ᱠᱟᱹᱴᱤᱡ ᱦᱮᱡ ᱦᱩᱭ ᱟᱠᱟᱱᱟ ᱯᱷᱟᱸᱠᱟ ᱧᱚᱜ ᱚᱛᱮ ᱨᱮᱫᱚ ᱠᱟᱹᱴᱤᱡ ᱴᱟᱣᱟᱨ ᱵᱷᱟᱞᱤ ᱧᱚᱜ ᱮ ᱧᱟᱢᱟ।
ᱚ ᱟᱨ ᱱᱚᱣᱟ ᱦᱮᱸ ᱡᱚᱢ ᱵᱟᱲᱟ ᱦᱩᱭ ᱟᱠᱟᱱᱟ ᱥᱮᱛᱟᱜ ᱨᱮ।
ᱦᱮᱸ ᱞᱟᱹᱭ ᱢᱮ
ᱟᱨ ᱞᱟᱹᱭᱫᱤᱧ ᱱᱚᱣᱟ ᱟᱥᱟᱲ ᱵᱚᱸᱜᱟ ᱢᱟ ᱡᱟᱦᱟᱸᱭ ᱡᱟᱦᱮᱨ ᱨᱮᱵᱚᱱ ᱯᱩᱡᱟᱹᱜ ᱫᱚ
ᱦᱩᱸ
ᱟᱥᱟᱲᱤᱭᱟᱹ ᱥᱤᱢ ᱵᱚᱱ ᱞᱟᱹᱭ ᱠᱚᱫᱚ ᱟᱯᱮ ᱫᱚᱯᱮ ᱡᱚᱢ ᱵᱟᱲᱟ ᱠᱚᱣᱟ ᱥᱮ ᱵᱟᱝ?
ᱟᱥᱟᱲᱤᱭᱟᱹ ᱫᱚ ᱵᱟᱠᱚ ᱡᱚᱢ ᱠᱚᱣᱟ ᱡᱟᱱᱤ ᱢᱟᱜᱽ ᱢᱟᱜᱽ ᱵᱚᱸᱜᱟ ᱠᱚ ᱡᱚᱢ ᱠᱚᱣᱟ ᱢᱟᱜᱽ ᱥᱤᱢ᱾
ᱚ,
ᱥᱮ ᱛᱮᱦᱮᱧ ᱢᱤᱫᱴᱟᱝ ᱠᱚ ᱡᱚᱢᱮᱫ ᱠᱚᱣᱟ ᱚᱱᱟᱜᱮ ᱟᱥᱟᱲᱤᱭᱟᱹ ᱠᱚ ᱢᱮᱛᱟᱜᱼᱟ ᱪᱮᱫ? ᱚᱱᱟ ᱫᱚ ᱦᱮᱸ ᱡᱟᱦᱮᱨ ᱨᱮᱜᱮ᱾
ᱟᱫᱚ ᱦᱳᱭᱛᱚ ᱦᱩᱭᱳ ᱫᱟᱲᱮᱭᱟᱜᱼᱟ᱾ ᱟᱫᱚ
ᱜᱳᱚᱴᱟ ᱫᱤᱥᱚᱢ ᱫᱚ ᱵᱟᱝᱠᱚ ᱥᱚᱢᱟᱱ ᱜᱮ ᱵᱟᱠᱚ ᱠᱚᱨᱟᱣᱟ ᱥᱮ᱾
ᱦᱳᱭ ᱦᱳᱭ ᱟᱫᱚ ᱚᱱᱠᱟ ᱵᱟᱲᱟᱭ ᱵᱚᱱᱩ ᱚᱱᱟᱴᱟᱜ ᱫᱚ, ᱢᱟᱜᱽ ᱵᱚᱸᱜᱟ ᱫᱚ ᱢᱟᱜᱽ ᱥᱤᱢ ᱫᱚᱞᱮ ᱡᱚᱢ ᱠᱚᱣᱟ᱾
ᱚ ᱛᱟᱦᱞᱮ ᱥᱮᱨᱢᱟ ᱨᱮ ᱡᱟᱦᱮᱨ ᱨᱮ ᱛᱤᱱ ᱫᱷᱟᱣ ᱯᱮ ᱵᱚᱸᱜᱟᱜ ᱜᱮᱭᱟ?
ᱵᱚᱸᱜᱟ ᱫᱚ ᱚᱱᱮ ᱤᱭᱟᱹ ᱥᱚᱢᱚᱭ ᱚᱱᱮ ᱵᱟᱦᱟ ᱵᱚᱸᱜᱟ ᱥᱚᱢᱚᱭ᱾
ᱟ ᱟᱨ?
ᱵᱟᱦᱟ ᱵᱚᱸᱜᱟ ᱟᱨ ᱮᱢᱱᱤ ᱱᱚᱜ-ᱚᱭ ᱡᱮᱢᱚᱱ ᱛᱮᱦᱮᱧ ᱢᱤᱫᱴᱟᱝ ᱦᱩᱭᱩᱜ ᱠᱟᱱᱟ ᱟᱢᱵᱟᱵᱚᱛᱤ ᱯᱚᱨᱚᱵᱽ ᱨᱮ᱾
ᱟᱨ ᱱᱚᱣᱟ ᱵᱟᱦᱟ ᱢᱟᱜ ᱢᱚᱬᱮ ᱱᱚᱣᱟ ᱚᱠᱟᱴᱟᱜ ᱯᱮ ᱢᱟᱱᱟᱣ ᱜᱮᱭᱟ?
ᱟᱞᱮ ᱥᱮᱫ ᱫᱚ ᱵᱟᱦᱟ ᱵᱚᱸᱜᱟ ᱜᱮ ᱦᱩᱭᱩᱜᱼᱟ ᱢᱟᱜ ᱢᱚᱬᱮ ᱫᱚ ᱚᱱᱠᱟ ᱫᱚ ᱵᱟᱝ ᱦᱩᱭᱩᱜᱼᱟ᱾ ᱚᱱᱟ ᱫᱚ ᱵᱮᱥᱤ ᱦᱟᱱᱮ ᱦᱟᱱ ᱛᱮ᱾ ᱟᱸᱡᱚᱢ ᱟᱠᱟᱞᱤᱧ ᱢᱮᱫᱽᱱᱤᱯᱩᱨ ᱡᱷᱟᱲᱜᱨᱟᱢ ᱚᱱᱛᱮ ᱜᱮ ᱡᱟᱹᱥᱛᱤ ᱜᱟᱱ ᱦᱩᱭ ᱞᱟᱹᱜᱤᱫ᱾ ᱟᱞᱮ ᱱᱚᱛᱮ ᱫᱚ ᱦᱩᱭ ᱫᱚ ᱦᱩᱭᱩᱜ ᱜᱮᱭᱟ, ᱩᱱᱟᱹᱜ ᱫᱚ ᱵᱟᱹᱞᱤᱧ ᱟᱸᱡᱚᱢᱟ ᱠᱟᱜᱼᱟ᱾
ᱛᱟᱦᱚᱞᱮ ᱧᱮᱞ ᱠᱟᱜ ᱵᱤᱱ ᱥᱮ ᱵᱟᱝ ᱢᱟᱜ ᱢᱚᱬᱮ ᱠᱚᱫᱚ ᱚᱠᱟ ᱞᱮᱠᱟ ᱦᱩᱭᱩᱜᱼᱟ?
ᱪᱟᱞᱟᱣ ᱫᱚᱞᱤᱧ ᱪᱟᱞᱟᱣ ᱟᱠᱟᱱᱟ ᱢᱤᱫ ᱵᱟᱨ ᱫᱷᱟᱣ ᱫᱚ ᱧᱮᱞ ᱫᱚᱞᱤᱧ ᱧᱮᱞ ᱟᱠᱟᱟᱜᱼᱟ, ᱚᱱᱟ ᱵᱚᱸᱜᱟ ᱵᱩᱨᱩ ᱫᱚ ᱵᱟᱞᱤᱧ ᱧᱮᱞ ᱟᱠᱟᱫᱼᱟ᱾ ᱛᱟᱭᱚᱢ ᱟᱠᱟᱱᱟ ᱞᱤᱧ ᱩᱱ ᱥᱢᱚᱭ ᱫᱚ ᱵᱟᱹᱞᱤᱧ ᱥᱮᱴᱮᱨ ᱫᱟᱲᱮ ᱟᱠᱟᱫᱟ ᱚᱱᱮ ᱮᱱᱮᱡ ᱥᱮᱨᱮᱧ ᱥᱳᱚᱢᱚᱭ ᱜᱮᱞᱤᱧ ᱥᱮᱴᱮᱨ ᱟᱠᱟᱱᱟ᱾ ᱟᱯᱮ ᱚᱱᱛᱮᱫ ᱫᱚ ᱦᱩᱭᱩᱜ ᱜᱮᱭᱟ ᱵᱟᱝ?
ᱦᱮᱸ ᱟᱞᱮ ᱛᱮᱫ ᱫᱚ ᱵᱟᱱᱟᱨ ᱜᱮ ᱦᱩᱭᱩᱜᱳ ᱜᱮᱭᱟ ᱵᱟᱦᱟ ᱦᱚᱸ ᱢᱟᱜ ᱢᱚᱬᱮ ᱦᱚᱸ᱾
ᱦᱩᱸᱻ ᱵᱟᱦᱟ ᱢᱟᱜ ᱢᱚᱬᱮ ᱚᱱᱟ ᱢᱚᱬᱮ ᱵᱚᱪᱷᱚᱨ ᱯᱚᱨ ᱯᱚᱨ ᱦᱩᱭᱩᱜ ᱛᱚ ᱵᱟᱝ?
ᱢᱚᱬᱮ ᱵᱚᱪᱷᱚᱨ ᱯᱚᱨ ᱦᱚᱸ ᱟᱨ ᱯᱮ ᱥᱮᱨᱢᱟ ᱯᱚᱨ ᱦᱚᱸ᱾ ᱟᱫᱚ ᱚᱠᱟ ᱟᱛᱳ ᱠᱚᱨᱮ ᱚᱠᱟ ᱞᱮᱠᱟ ᱠᱚ ᱠᱚᱨᱟᱣᱮᱫᱼᱟ᱾
ᱦᱮᱸ, ᱟᱞᱤᱧ ᱡᱟᱦᱟᱸ ᱠᱚᱨᱮᱞᱤᱧ ᱧᱮᱞ ᱟᱠᱟᱼᱟ ᱚᱸᱰᱮ ᱫᱚ ᱢᱚᱬᱮ ᱵᱚᱪᱷᱚᱨ ᱯᱚᱨ ᱯᱚᱨ ᱠᱚ ᱠᱚᱨᱟᱣ ᱟᱠᱚ ᱞᱟᱹᱭᱟᱠᱚ᱾
ᱟᱫᱚ ᱯᱟᱹᱦᱤᱞ ᱫᱚ ᱚᱱᱠᱟ ᱜᱮ ᱢᱚᱬᱮ ᱥᱮᱨᱢᱟ ᱚᱱᱛᱚᱨ ᱠᱚ ᱠᱚᱨᱟᱣᱮᱫ ᱛᱟᱦᱮᱸ ᱠᱟᱱᱟ᱾ ᱟᱫᱚ ᱱᱮᱛᱟᱨ ᱫᱚ ᱡᱟᱹᱥᱛᱤ ᱯᱮ ᱥᱮᱨᱢᱟ ᱚᱱᱛᱚᱨ ᱠᱚ ᱠᱚᱨᱟᱣᱮᱫᱼᱟ᱾
ᱚ ᱦᱮᱸ,
ᱟᱨ ᱢᱚᱬᱮ ᱥᱮᱨᱢᱟ ᱫᱚ ᱟᱹᱰᱤ ᱡᱟᱹᱥᱛᱤ ᱫᱤᱱᱚᱜ ᱠᱟᱱᱟ ᱛᱚ᱾
ᱦᱮᱸ ᱦᱮᱸ᱾
ᱟᱫᱚ ᱯᱮ ᱥᱮᱨᱢᱟ ᱠᱷᱟᱱ ᱛᱟᱦᱚᱞᱮ ᱠᱤᱪᱷᱩᱴᱟ ᱥᱩᱨᱩᱜ ᱠᱟᱱᱟ ᱟᱫᱚ ᱯᱮ ᱥᱮᱨᱢᱟ ᱜᱮ ᱡᱟᱹᱥᱛᱤ ᱜᱮ
ᱦᱩᱸ ᱟᱞᱮ ᱦᱚᱸ ᱢᱟᱱᱮ ᱵᱟᱦᱟ ᱜᱮᱞᱮ ᱠᱚᱨᱟᱣᱟ ᱟᱞᱮ ᱫᱚ ᱯᱨᱚᱛᱤ ᱵᱚᱪᱷᱚᱨ ᱜᱮ ᱱᱮᱰᱟ ᱢᱟᱦᱟ ᱛᱟᱞᱮ ᱟᱞᱮ ᱫᱚ ᱢᱤᱫᱴᱮᱱ ᱵᱟᱦᱟ ᱵᱚᱸᱜᱟ ᱨᱮᱞᱮ ᱱᱮᱰᱟ ᱠᱮᱫ ᱜᱮ ᱱᱤᱱᱟᱹᱜ ᱛᱟᱹᱨᱤᱠᱷ ᱨᱮᱵᱚᱱ ᱠᱚᱨᱟᱣᱟ᱾ ᱚᱱᱠᱟ ᱢᱟᱪᱷᱟ ᱦᱩᱭᱩᱜᱼᱟ ᱠᱟᱹᱢᱤ ᱦᱚᱨᱟ ᱠᱚ᱾
ᱟᱯᱮ ᱫᱚ ᱛᱟᱞᱦᱮ ᱤᱭᱟᱹ ᱟᱫᱚᱮ ᱛᱟᱦᱚᱞᱮ ᱚᱱᱮ ᱤᱭᱟᱹ ᱫᱟᱜ ᱨᱮᱜᱮ ᱯᱮ ᱟᱪᱷᱲᱟᱣ ᱠᱟᱜᱼᱟ ᱵᱟᱝ?
ᱦᱳᱭ᱾ ᱠᱤᱪᱷᱩᱜᱟᱱ ᱫᱚ ᱨᱚᱦᱚᱲ ᱨᱮ ᱮᱢ ᱦᱩᱭ ᱞᱮᱱᱟ ᱟᱨ ᱮᱢ ᱛᱟᱭᱚᱢ ᱜᱮ ᱫᱟᱜ ᱮ ᱡᱟᱹᱲᱤᱞᱮᱼᱟ᱾ ᱚᱱᱟ ᱠᱚᱫᱚ
ᱪᱮᱫ ᱦᱩᱲᱩ ᱠᱚᱯᱮ ᱪᱮᱫ ᱦᱩᱲᱩ ᱠᱚᱯᱮ ᱤᱭᱟᱹᱭ ᱜᱮᱭᱟ ᱨᱚᱦᱚᱭ ᱜᱮ
ᱟᱞᱮ ᱱᱚᱣᱟ ᱟᱫᱚ ᱱᱮᱛᱟᱨ ᱢᱟ ᱟᱹᱰᱤ ᱨᱚᱠᱚᱢ ᱦᱩᱲᱩ ᱦᱮᱡ ᱟᱠᱟᱱᱟ᱾
ᱦᱮᱸ᱾
ᱟᱞᱮ ᱱᱚᱣᱟ ᱫᱷᱚᱨᱚᱢ ᱫᱤᱱ ᱫᱚ ᱛᱚᱠᱷᱚᱱ ᱫᱚ ᱯᱮ ᱪᱟᱸᱫᱚᱳ ᱦᱩᱲᱳᱞ ᱞᱮ ᱮᱢ ᱜᱮᱭᱟ᱾ ᱟᱨ ᱟᱭᱢᱟ ᱨᱚᱠᱚᱢᱟᱜ ᱟᱭᱢᱟ ᱨᱚᱠᱚᱢᱟᱜ ᱢᱮᱱᱟᱜ ᱠᱟᱫᱟ᱾ ᱟᱨ ᱱᱚᱣᱟ ᱵᱚᱨᱥᱟ ᱨᱮᱫᱚ ᱡᱟᱹᱥᱛᱤ ᱥᱚᱨᱱᱚ ᱦᱩᱲᱩ ᱞᱮ ᱨᱚᱦᱚᱭ ᱜᱮᱭᱟ᱾
ᱛᱟᱦᱚᱞᱮ ᱵᱟᱨ ᱫᱷᱟᱣ ᱯᱮ ᱨᱚᱦᱚᱭᱟ ᱟᱯᱮ ᱫᱚ ᱵᱟᱝ?
ᱦᱮᱸ ᱥᱮᱨᱢᱮ ᱨᱮ ᱵᱟᱨ ᱫᱷᱟᱣ᱾
ᱦᱩᱸ ᱟᱞᱮ ᱫᱚ ᱚᱱᱮ ᱢᱤᱫ ᱫᱷᱟᱣ ᱜᱮᱞᱮ ᱨᱚᱦᱚᱭᱟ ᱚᱱᱮ ᱥᱚᱨᱱᱚ ᱞᱚᱞᱚᱴ ᱪᱮᱫ ᱟᱨ ᱵᱤᱵᱤ ᱤᱞᱮᱵᱷᱮᱱ ᱴᱮᱱ, ᱴᱮᱱ, ᱪᱮᱫ ᱠᱚᱩᱨᱮᱡ ᱟᱠᱟᱱ ᱫᱚ ᱚᱱᱟ ᱠᱚᱜᱮᱞᱮ ᱨᱚᱦᱚᱭᱟ ᱢᱤᱫ ᱫᱷᱟᱣ ᱜᱮ ᱚᱱᱠᱟ ᱫᱟᱜ ᱨᱮᱱᱟᱜ ᱥᱩᱵᱤᱫᱟ ᱠᱚ ᱵᱟᱹᱱᱩᱜᱼᱟ᱾
ᱟᱨ ᱱᱚᱣᱟ ᱥᱮᱞᱚ ᱠᱚᱫᱚ ᱥᱚᱨᱠᱟᱨ ᱠᱷᱚᱱ ᱵᱟᱹᱱᱩᱜ ᱟᱠᱟᱫ ᱛᱟᱭᱟ ᱚᱱᱛᱮ
ᱵᱟᱹᱱᱩᱜᱼᱟ ᱟᱞᱮ ᱱᱛᱮᱫ ᱵᱟᱠᱚ ᱮᱢᱟᱣ ᱟᱠᱟᱫ ᱞᱮᱭᱟ ᱟ ᱟᱫᱚ᱾ ᱠᱮᱱᱮᱞ ᱠᱚ ᱦᱮᱱᱟᱜᱼᱟ ᱧᱩᱛᱩᱢ ᱥᱩᱢᱩᱝ ᱫᱟᱜ ᱠᱚᱫᱚ ᱵᱟᱝ ᱦᱤᱡᱩᱜᱼᱟ ᱠᱮᱱᱮᱞ ᱨᱮᱦᱚᱸ ᱟᱨ ᱵᱟᱸᱫᱷ ᱠᱚᱨᱮ ᱦᱚᱸ ᱫᱟᱜ ᱵᱟᱹᱱᱩᱜᱼᱟ᱾ ᱛᱩᱯᱩᱜ ᱜᱮ ᱟᱹᱰᱤ ᱞᱮ ᱠᱚᱥᱴᱚᱜᱼᱟ ᱟᱨ ᱪᱟᱥ ᱢᱟ ᱟᱨᱚ ᱥᱟᱺᱜᱤᱧ ᱨᱮᱱᱟᱜ ᱠᱟᱛᱷᱟ᱾
ᱛᱟᱦᱚᱞᱮ ᱧᱩ ᱫᱟᱜ ᱠᱚᱫᱚ?
ᱧᱩ ᱫᱟᱜ ᱫᱚ ᱚᱱᱮ ᱤᱭᱟᱹ ᱟᱛ ᱠᱚᱞ ᱮᱱᱟᱜᱼᱟ ᱟᱹᱛᱩ ᱚᱲᱟᱜ ᱠᱚᱨᱮ ᱟᱨ ᱥᱚᱨᱠᱟᱨ ᱠᱷᱚᱱ ᱤᱭᱟᱹ ᱠᱚ ᱥᱳᱞᱟᱨ ᱠᱚ ᱵᱟᱹᱭᱥᱟᱹᱣ ᱟᱠᱟᱫ ᱞᱮ ᱚᱱᱟᱜᱮ᱾
ᱚ
ᱚᱱᱟ ᱦᱚᱸ ᱠᱚᱞ ᱦᱚᱸ ᱪᱟᱹᱲ ᱟᱜ ᱵᱟᱹᱲᱤᱡᱚᱜᱼᱟ ᱡᱩᱛ ᱦᱩᱭᱩᱜᱼᱟ᱾
ᱚ ᱟᱹᱰᱤ ᱜᱮ ᱫᱟᱜ ᱨᱮᱱᱟᱜ ᱥᱚᱢᱚᱥᱥᱟ ᱫᱚ ᱟᱹᱰᱤ ᱜᱮ ᱦᱮᱱᱟᱜᱼᱟ?
ᱦᱮᱸ ᱦᱮᱸ ᱟᱹᱰᱤ ᱜᱮ ᱫᱟᱜ ᱨᱮᱱᱟᱜ ᱥᱚᱢᱚᱥᱥᱟ ᱫᱚ ᱦᱚᱭ ᱵᱟᱲᱟ ᱠᱮᱫ ᱦᱚᱞᱟ ᱢᱟᱫᱷᱮᱨ ᱱᱟᱥᱚᱞᱟᱞ ᱦᱚᱸ ᱵᱟᱹᱲᱤᱡ ᱟᱠᱟᱱ ᱛᱟᱞᱮᱭᱟ᱾ ᱦᱚᱭ ᱚᱴᱟᱝ ᱤᱫᱤᱭ ᱠᱮᱫᱼᱟᱭ ᱚᱱᱟ ᱠᱚ
ᱛᱟᱦᱚᱞᱮᱟᱱ ᱱᱚᱣᱟ ᱵᱚᱨᱥᱟ ᱫᱤᱱ ᱢᱟᱛᱚ ᱥᱮ ᱥᱤᱛᱩᱝ ᱵᱟᱝ ᱛᱟᱦᱮᱱᱟ ᱛᱟᱦᱚᱞᱮ? ᱮ ᱟᱹᱰᱤ ᱯᱮ ᱟᱱᱟᱴᱚᱜ ᱜᱮᱭᱟ ᱛᱮ?
ᱦᱮᱸ ᱟᱱᱟᱴ ᱫᱚ ᱟᱱᱟᱴ ᱜᱮ ᱟᱫᱚ ᱠᱩᱧ ᱠᱚ ᱦᱮᱱᱟᱜ ᱛᱟᱞᱮᱭᱟ ᱚᱱᱟ ᱠᱚᱫᱚ ᱵᱟᱝ ᱨᱚᱦᱚᱲᱚᱜᱼᱟ ᱩᱱᱟᱹᱜ ᱫᱚ᱾ ᱚᱱᱟ ᱠᱚᱨᱮᱱᱟᱜ ᱫᱟᱜ ᱜᱮᱞᱮ ᱧᱩᱭᱟ ᱩᱱᱫᱚ᱾
ᱛᱟᱦᱚᱞᱮ ᱟᱨ ᱱᱚᱣᱟᱼᱼ ᱦᱩᱲᱩ ᱵᱟᱫ ᱠᱟᱛᱮᱮᱫ ᱟᱨ ᱪᱮᱫ ᱠᱚᱯᱮ ᱨᱚᱦᱚᱭ ᱜᱮᱭᱟ ᱚᱱᱛᱮ?
ᱨᱚᱦᱚᱭ ᱫᱚ ᱚᱱᱮ ᱚᱲᱟᱜ ᱨᱮᱜ ᱡᱚᱢ ᱞᱮᱠᱟ ᱟᱹᱞᱩ ᱠᱚ ᱵᱮᱸᱜᱟᱲ ᱠᱚᱼᱼ ᱵᱷᱮᱱᱰᱤ ᱠᱚ ᱨᱚᱦᱚᱭ ᱟᱠᱟᱫᱼᱟ ᱠᱚ ᱱᱤᱭᱟᱹ ᱵᱟᱨ ᱫᱚ᱾ ᱵᱚᱨᱵᱚᱴᱤ ᱠᱚ ᱚᱱᱮ ᱤᱭᱟᱹ ᱦᱮᱸ ᱚᱱᱟ ᱠᱚᱜᱮ ᱠᱚ ᱨᱚᱦᱚᱭ ᱟᱠᱟᱫᱟ ᱱᱤᱛᱚᱝ ᱚᱲᱟᱜ ᱡᱚᱢ ᱞᱮᱠᱟ ᱫᱚ᱾ ᱟᱨ ᱡᱚᱸᱰᱨᱟ ᱞᱮ ᱮᱨ ᱠᱟᱜᱼᱟ ᱚᱱᱟ ᱫᱚ ᱨᱟᱯᱟᱜ ᱡᱚᱢ ᱦᱩᱭᱩᱜᱼᱟ᱾ ᱟᱠᱠᱷᱨᱤᱧ ᱞᱟᱹᱜᱤᱫ ᱫᱚ ᱵᱟᱝ ᱮᱢᱱᱤ ᱱᱚᱣᱟ ᱚᱲᱟᱜ ᱡᱚᱢ ᱞᱟᱹᱜᱤᱫ,
ᱦᱮᱸ ᱟᱨ ᱦᱚᱸ ᱡᱮ ᱵᱮᱝᱠ ᱞᱟᱹᱭᱼᱼ ᱠᱮᱫᱟ ᱵᱮ ᱵᱮᱸᱜᱟᱲ ᱠᱚ ᱡᱟᱦᱟᱸ ᱟᱱᱟᱡ ᱠᱚᱯᱮ ᱨᱚᱦᱚᱭ ᱟᱠᱟᱫᱟ ᱚᱱᱟᱼᱼ ᱫᱟᱜ ᱠᱚ ᱞᱟᱜᱟᱜ ᱜᱮᱭᱟ ᱛᱚ ᱚᱱᱟ ᱫᱟᱜ ᱠᱚᱫᱚ ᱚᱠᱟ ᱨᱮᱯᱮ ᱧᱟᱢᱟ?
ᱟᱫᱚ ᱚᱱᱟ ᱫᱚ ᱡᱚᱠᱷᱚᱱ ᱤᱭᱟᱹ ᱥᱚᱢᱚᱭ ᱞᱮ ᱨᱚᱦᱚᱭᱟ ᱚᱱᱮ ᱡᱚᱠᱷᱚᱱ ᱫᱟᱜ ᱛᱟᱦᱮᱱᱟ ᱩᱱ ᱜᱮᱞᱮ ᱨᱚᱦᱚᱭ ᱠᱮᱫ ᱜᱮ᱾ ᱚᱱᱟ ᱫᱚ ᱦᱮᱱᱟᱜ ᱛᱟᱞᱮᱭᱟ ᱜᱟᱰᱟ ᱜᱮ ᱞᱟᱹᱭ ᱜᱟᱱᱚᱜ ᱟ ᱦᱚᱯᱚᱱ ᱧᱚᱜ ᱜᱟᱰᱟ ᱚᱱᱟ ᱫᱚ ᱟᱸᱡᱮᱫᱚᱜᱼᱟ ᱟᱨᱚᱼᱼ ᱵᱚᱨᱥᱟ ᱞᱮᱠᱟ ᱟᱨᱦᱚᱸ ᱯᱮᱨᱮᱡᱚᱜᱼᱟ᱾ ᱩᱱ ᱥᱚᱢᱚᱭ ᱜᱮᱞᱮ ᱨᱚᱦᱚᱭᱟ ᱡᱚᱠᱷᱚᱱ ᱫᱟᱜ ᱛᱟᱦᱮᱱᱟ ᱩᱱᱜᱮ᱾
ᱢᱟᱱᱮ ᱯᱩᱨᱟᱹ ᱯᱩᱨᱤ ᱱᱚᱣᱟ ᱥᱮᱨᱢᱟ ᱡᱟᱹᱲᱤ ᱫᱟᱜ ᱛᱮᱜᱮ ᱨᱚᱦᱚᱭᱚᱜᱼᱟ
ᱦᱮᱸ ᱦᱮᱸ ᱯᱩᱨᱟᱹ ᱥᱮᱨᱢᱟ ᱡᱟᱹᱲᱤ ᱫᱟᱜ ᱛᱮᱜᱮ ᱦᱮᱸ ᱟᱫᱚ ᱟᱞᱩ ᱫᱚ ᱚᱱᱮ ᱛᱟᱦᱮᱱᱟ ᱛᱚ ᱩᱚᱛᱷᱚᱱ ᱫᱤᱱ ᱨᱚᱦᱚᱭ ᱠᱟᱜᱼᱟ ᱞᱮ ᱩᱱ ᱟᱫᱚ ᱪᱟᱥ ᱠᱚ ᱨᱟᱠᱟᱵ ᱵᱟᱲᱟ ᱞᱮᱱᱠᱷᱟᱱᱼᱼ ᱟᱜ ᱡᱚᱢ ᱛᱟᱦᱮᱱ ᱜᱮᱭᱟ ᱵᱚᱨᱥᱟ ᱦᱟᱹᱵᱤᱡ ᱫᱚ ᱦᱮᱸ ᱠᱤᱨᱤᱧ ᱡᱚᱢ ᱦᱚᱸᱛᱚ ᱫᱚᱢᱮᱼᱼ ᱟᱨ ᱟᱞᱮ ᱱᱚᱣᱟ ᱠᱚ ᱫᱚᱢᱮ ᱫᱟᱢ ᱤᱭᱟᱹ ᱠᱚ ᱨᱮᱱᱟᱜ ᱥᱚᱵᱽᱡᱤ ᱠᱚ ᱨᱮᱱᱟᱜ᱾ ᱟᱨ ᱱᱤᱡᱮ ᱛᱮ ᱨᱚᱦᱚᱭ ᱫᱚ ᱢᱟᱱᱮ ᱯᱩᱨᱟᱹ ᱮᱠᱫᱚᱢ ᱯᱤᱭᱳᱨ ᱢᱟᱞ ᱵᱮᱱ ᱧᱟᱢᱟ, ᱟᱨ ᱚᱱᱮ ᱠᱤᱨᱤᱧ ᱛᱮᱫᱚ ᱠᱟᱹᱴᱤᱡ ᱟᱞᱚ ᱚᱱᱮ ᱵᱷᱤᱴᱟᱢᱤᱱ ᱮᱢ ᱨᱟᱱ ᱮᱢ ᱠᱟᱛᱮᱫ ᱠᱚ ᱤᱭᱟᱹ ᱠᱟᱜᱼᱟ ᱛᱚ᱾
ᱦᱮᱸ ᱟᱫᱚ ᱱᱤᱡᱮ ᱵᱤᱱ ᱨᱚᱦᱚᱭᱟ ᱚᱱᱟ ᱫᱚ ᱥᱟᱨ ᱵᱤᱥ ᱩᱱᱟᱹᱜ ᱵᱟᱹᱵᱤᱱ ᱮᱢᱮᱫᱼᱟ᱾
ᱦᱮᱸ ᱵᱟᱝ, ᱵᱟᱝ,
ᱟᱫᱚ ᱚᱱᱟ ᱚᱱᱟᱨᱮ ᱵᱷᱟᱜᱤ ᱯᱨᱳᱴᱤᱱ ᱧᱟᱢᱚᱜ-ᱟ ᱟᱨ ᱡᱟᱦᱟᱸᱭ ᱢᱟᱨᱠᱮᱴ ᱨᱮ ᱡᱟᱦᱟᱸ ᱠᱚ ᱟᱠᱷᱨᱤᱧᱟ ᱥᱮ ᱚᱱᱟ ᱠᱚᱫᱚ ᱥᱚᱢᱯᱩᱨᱱᱚ ᱱᱚᱣᱟ ᱥᱟᱨᱵᱷᱤᱥ ᱛᱮ ᱚᱱᱟ ᱨᱮᱫᱚ ᱡᱚᱢ ᱠᱟᱛᱮᱫ ᱟᱹᱰᱤ ᱩᱱᱟᱹᱜ ᱩᱱᱟᱹᱜ ᱮᱠᱴᱟ ᱫᱚ ᱠᱟᱹᱢᱤ ᱨᱮ ᱵᱟᱝ ᱞᱟᱜᱟᱜ᱾
ᱦᱮᱸ ᱦᱚᱲᱢᱚ ᱠᱚ ᱵᱟᱹᱲᱤᱡᱚᱜ-ᱟ᱾
ᱱᱮᱛᱟᱨ ᱛᱚ ᱡᱟᱦᱟᱱᱟᱜ ᱜᱮᱵᱚᱱ ᱡᱚᱢᱮᱜ-ᱟ ᱱᱚᱣᱟ ᱡᱚᱛᱚ ᱜᱮᱛᱚ ᱥᱟᱨᱵᱷᱤᱥ ᱠᱮᱢᱤᱠᱮᱞ ᱱᱚᱣᱟ ᱠᱚᱜᱮ ᱤᱫᱤ ᱤᱱᱟᱹ ᱠᱷᱟᱹᱛᱤᱨ ᱛᱮ ᱦᱚᱲ ᱡᱟᱹᱥᱛᱤ ᱫᱤᱱ ᱵᱟᱝᱵᱚᱱ ᱵᱟᱧᱪᱟᱜ ᱠᱟᱱᱟ᱾ ᱨᱩᱣᱟᱹ ᱦᱟᱹᱥᱳ ᱞᱟᱜᱟᱣ ᱟᱠᱟᱱ ᱜᱮᱭᱟ ᱡᱟᱦᱟᱸ ᱛᱤᱱᱟᱹᱜ ᱴᱟᱠᱟ ᱵᱚᱱ ᱠᱟᱜ ᱦᱮᱸ
ᱦᱮᱸ ᱞᱟᱹᱭ ᱵᱤᱱ
ᱡᱟᱦᱟᱸ ᱛᱤᱱᱟᱹᱜ ᱴᱟᱠᱟ ᱵᱚᱱ ᱠᱟᱢᱟᱣᱮᱜ-ᱟ ᱚᱱᱟ ᱚᱱᱟ ᱨᱩᱣᱟᱹ ᱦᱟᱹᱥᱩ ᱨᱮᱜᱮ ᱪᱟᱵᱟᱜ ᱠᱟᱱᱟ᱾
ᱦᱮᱸ
ᱟᱨ ᱚᱱᱛᱮ ᱦᱮᱸ ᱚᱱᱛᱮ ᱠᱟᱹᱢᱤ ᱚᱱᱛᱮ ᱫᱚ ᱠᱟᱹᱢᱤ ᱠᱟᱡᱽ ᱠᱚ
ᱠᱟᱹᱢᱤ ᱠᱷᱟᱡ ᱫᱚ ᱱᱚᱜ-ᱚ ᱱᱚᱠᱟ ᱤᱭᱟᱹ ᱠᱚᱨᱮ ᱜᱮ ᱢᱟᱱᱮ ᱪᱟᱥ ᱠᱚ ᱨᱟᱠᱟᱵ ᱵᱟᱲᱟ ᱠᱟᱛᱮᱫ ᱦᱚᱲ ᱫᱚ ᱱᱟᱢᱟᱞ ᱥᱮᱫ ᱠᱚ ᱪᱟᱞᱟᱜ-ᱟ ᱠᱟᱢᱤ ᱟᱨ ᱵᱟᱠᱷᱟᱱ ᱫᱚ ᱟᱞᱮ ᱱᱚᱣᱟ ᱥᱩᱨ ᱟᱹᱛᱩ ᱠᱚᱨᱮ ᱡᱟᱦᱟᱸᱭ ᱠᱚᱫᱚ ᱤᱭᱟᱹ ᱠᱚ ᱠᱟᱹᱴᱤᱡ ᱴᱟᱠᱟ ᱯᱚᱭᱥᱟ ᱠᱚ ᱦᱮᱱᱟᱜ ᱛᱟᱠᱚᱣᱟ ᱩᱱᱠᱩ ᱫᱚ ᱚᱱᱮ ᱠᱷᱮᱛ ᱵᱟᱹᱛ ᱠᱚᱨᱮ ᱥᱮᱞᱚ ᱠᱚ ᱵᱟᱹᱭᱥᱟᱹᱣ ᱠᱟᱜ ᱟ ᱟᱫᱚ ᱠᱚ ᱪᱟᱥ ᱵᱟᱲᱟᱭ ᱠᱚ ᱠᱷᱤᱨᱟᱹ ᱠᱚ ᱛᱩᱨᱢᱩᱡᱽ ᱠᱚ ᱢᱟᱱᱮ ᱦᱮᱱᱟ ᱥᱤᱡᱤᱱ ᱨᱮ ᱦᱟᱱᱟ ᱱᱟᱣᱟ ᱠᱚ ᱪᱟᱥᱟ ᱥᱚᱵᱡᱤ ᱠᱚ ᱟᱫᱚ ᱚᱸᱰᱮ ᱜᱮᱠᱚ ᱞᱮᱵᱟᱨ ᱞᱮᱠᱟ ᱪᱟᱞᱟᱜ ᱦᱩᱭᱩᱜ-ᱟ᱾ ᱮᱢᱚᱜ ᱟᱠᱚ ᱯᱚᱭᱥᱟ ᱠᱤᱪ ᱮ ᱫᱩᱥᱚ ᱴᱟᱠᱟ ᱟᱲᱟᱭᱥᱚ ᱴᱟᱠᱟ ᱚᱱᱠᱟ ᱡᱩᱫᱤ ᱡᱚᱢ ᱵᱮᱱ ᱤᱫᱤᱭ ᱠᱷᱟᱱ ᱫᱚ, ᱛᱟᱦᱞᱮ ᱫᱩᱥᱚ ᱴᱟᱠᱟ ᱵᱤᱱ ᱧᱟᱢᱟ ᱟᱨ ᱡᱩᱫᱤ ᱡᱚᱢ ᱵᱟᱵᱮᱱ ᱡᱚᱢᱟ ᱛᱟᱦᱞᱮ ᱟᱲᱟᱭᱥᱚ ᱴᱟᱠᱟ᱾ ᱚᱱᱠᱟ ᱢᱩᱡᱩᱨᱤ ᱛᱮ ᱠᱟᱹᱢᱤ ᱠᱚ ᱦᱩᱭᱩᱜ-ᱟ᱾
ᱟᱨ ᱱᱚᱣᱟ ᱱᱚᱣᱟ ᱵᱟᱫ ᱠᱟᱛᱮᱜ ᱡᱟᱦᱟᱸ ᱱᱚᱣᱟ ᱟᱨ ᱮᱴᱟᱜ ᱜᱮ ᱡᱟᱦᱟᱱᱟᱜ ᱠᱟᱹᱢᱤ ᱠᱚ ᱵᱟᱹᱱᱩᱜ ᱟᱠᱟᱫᱟ ᱥᱩᱨ ᱥᱩᱯᱩᱨ?
ᱥᱩᱨ ᱥᱩᱯᱩᱨ ᱚᱱᱠᱟ ᱢᱟᱱᱮ ᱠᱟᱹᱢᱤ ᱨᱮᱱᱟᱜ ᱥᱳᱨᱥ ᱫᱚ ᱵᱟᱹᱱᱩᱜ ᱛᱟᱞᱮᱭᱟ, ᱡᱮᱢᱚᱱ ᱠᱟᱨᱠᱷᱟᱱᱟ ᱠᱚ ᱚᱱᱟ ᱠᱚᱫᱚ ᱵᱟᱹᱱᱩᱜ-ᱟ ᱯᱷᱮᱠᱴᱨᱤ ᱠᱚᱫᱚ᱾ ᱟᱞᱮ ᱫᱚ ᱚᱱᱮ ᱱᱟᱢᱟᱞ ᱫᱤᱥᱚᱢ ᱟᱨ ᱵᱟᱠᱷᱟᱱ ᱮᱢᱱᱤ ᱠᱚᱲᱟ ᱠᱚᱫᱚ ᱠᱚ ᱪᱟᱞᱟᱜ-ᱟ ᱦᱟᱱᱮ ᱜᱩᱡᱩᱨᱟᱴ ᱪᱮᱱᱱᱟᱭ ᱚᱱᱟ ᱠᱚ ᱠᱟᱢᱤ ᱤᱱᱟᱹᱜᱮ ᱦᱮᱸ
ᱛᱟᱞᱮ ᱟᱯᱮ ᱚᱱᱛᱮ ᱫᱚ ᱢᱟᱱᱮ ᱪᱟᱥᱵᱟᱥ ᱦᱩᱭᱱᱟ ᱟᱨ ᱠᱟᱹᱢᱤ ᱠᱟᱡᱽ ᱟᱹᱰᱤ ᱜᱮᱛᱚ ᱟᱱᱟᱴ ᱨᱮᱭᱟᱜ
ᱦᱮᱸ ᱟᱹᱰᱤ ᱟᱱᱟᱴ ᱜᱮᱭᱟ ᱟᱞᱮ ᱥᱮᱫ ᱫᱚ ᱦᱮᱸ ᱛᱟᱨᱯᱚᱨ ᱦᱩᱞ ᱢᱟᱦᱟ ᱠᱚ ᱥᱮᱴᱮᱨᱚᱜ ᱠᱟᱱᱟ ᱪᱮᱫ ᱞᱮᱠᱟ ᱯᱮ ᱢᱟᱱᱟᱣᱟ ᱟᱯᱮ ᱚᱱᱛᱮ ᱫᱚ?
ᱦᱮᱸ ᱟᱞᱮ ᱱᱚᱛᱮ ᱦᱩᱞ ᱢᱟᱦᱟ ᱫᱚ ᱟᱹᱰᱤ ᱡᱟᱠ ᱡᱚᱢᱚᱠ ᱜᱮ ᱢᱟᱱᱟᱣ ᱦᱩᱭᱩᱜ ᱜᱮᱭᱟ,
ᱮ ᱦᱮᱸ
ᱡᱚᱛᱚᱢ ᱟᱛᱩ ᱨᱮᱜᱮ ᱠᱚ ᱢᱟᱱᱟᱣᱟ ᱱᱚᱛᱮ ᱫᱚ ᱟᱛᱳ ᱠᱚᱨᱮ ᱦᱚᱸ ᱛᱟᱯᱚᱨᱮ ᱱᱚᱣᱟ ᱯᱟᱨᱜᱟᱱᱟ ᱠᱚᱨᱮ ᱦᱚᱸ, ᱦᱚᱲ ᱫᱤᱥᱚᱢ ᱦᱚᱲ ᱡᱟᱣᱨᱟ ᱠᱟᱛᱮᱜ ᱱᱚᱣᱟ ᱠᱚ ᱢᱟᱱᱟᱣ ᱦᱩᱭᱩᱜ ᱜᱮᱭᱟ᱾
ᱦᱸ ᱟᱞᱮ ᱦᱚᱸ ᱡᱟᱠ ᱡᱚᱢᱚᱠ ᱜᱮ ᱚᱱᱟ ᱠᱚᱜᱮᱞᱮ ᱢᱟᱱᱟᱣ ᱜᱮᱭᱟ᱾ ᱞᱟᱦᱟ ᱫᱚ ᱟᱨᱚ ᱰᱷᱮᱨ ᱡᱟᱸᱠ ᱡᱚᱢᱚᱠ ᱢᱟᱱᱟᱜ ᱠᱟᱱ ᱛᱟᱦᱮᱸᱫ ᱱᱮᱛᱟᱨ ᱫᱚ ᱠᱟᱹᱴᱤᱡ ᱠᱚᱢ ᱠᱟᱱᱟ ᱟᱨᱠᱤ ᱢᱟᱱᱮ ᱠᱚᱢ ᱵᱚᱞᱛᱮ ᱫᱚ ᱚᱱᱮ ᱤᱭᱟᱹ ᱠᱚ ᱵᱟᱝ ᱦᱩᱭᱩᱜ ᱠᱟᱱᱟ ᱞᱟᱦᱟ ᱫᱚ ᱜᱟᱭᱟᱱ ᱠᱚ ᱦᱩᱭᱩᱜ ᱠᱟᱱ ᱛᱟᱦᱮᱸᱫ ᱚᱱᱮ ᱜᱤᱫᱽᱨᱟᱹ ᱠᱚᱣᱟᱜ ᱦᱮᱯᱨᱟᱣ ᱠᱚ ᱦᱩᱭᱩᱜ ᱠᱟᱱ ᱛᱟᱦᱮᱸᱫ ᱟᱫᱚ ᱱᱤᱛᱚᱝ ᱫᱚ ᱚᱱᱟ ᱠᱚᱫᱚ ᱵᱟᱝ ᱦᱩᱭᱩᱜ ᱠᱟᱱᱟ ᱥᱩᱫᱩ ᱚᱱᱟ ᱵᱚᱸᱜᱟ ᱵᱩᱨᱩ ᱟᱨ ᱨᱮᱞᱤ ᱵᱟᱲᱟ ᱦᱩᱭᱩᱜ ᱠᱟᱱᱟ ᱚᱱᱟ ᱠᱚᱜᱮ᱾
ᱦᱮᱸ ᱟᱫᱚ ᱱᱮᱛᱟᱨ ᱫᱚ ᱚᱠᱛᱚ ᱠᱚᱦᱚᱸ ᱛᱚ ᱚᱱᱠᱟ ᱵᱟᱝ ᱧᱟᱢᱚᱜ ᱠᱟᱱᱟ ᱡᱷᱚᱛᱚ ᱦᱚᱲᱜᱮ
ᱟᱢ
ᱦᱟᱱᱟ ᱱᱚᱣᱟ ᱠᱟᱹᱢᱤ ᱨᱮ ᱵᱮᱥᱛᱚ ᱢᱮᱱᱟᱜ ᱟᱠᱟᱫ ᱠᱚᱣᱟ᱾
ᱴᱷᱤᱠ ᱜᱮᱭᱟ ᱜᱚᱝᱠᱮ ᱱᱤᱭᱟᱹ ᱞᱮᱠᱟ ᱫᱚ ᱟᱞᱟᱝᱟᱜ ᱚᱠᱛᱚ ᱦᱚᱸ ᱦᱩᱭ ᱦᱮᱡᱮᱱᱟ
ᱴᱷᱤᱠ ᱜᱮᱭᱟ ᱤᱧ ᱠᱚᱞᱟᱢ ᱠᱟᱱᱟ ᱢᱤᱫᱴᱟᱝ
ᱟᱸᱻ ᱴᱷᱤᱠ